ᱦᱮᱞᱳ
ᱦᱩᱸ ᱡᱚᱦᱟᱨ ᱜᱮ,
ᱦᱮᱸ ᱡᱚᱦᱟᱨ ᱡᱚᱦᱟᱨ ᱜᱚᱢᱠᱮ
ᱦᱩᱸ ᱱᱟᱯᱟᱭ ᱜᱮ ᱛᱚ,
ᱦᱚᱭ ᱱᱟᱯᱟᱭ ᱜᱮ ᱱᱷᱟᱜ, ᱟᱞᱮ ᱠᱚᱫᱚ ᱟᱯᱮ ᱜᱮ,
ᱦᱩᱸ ᱟᱞᱮ ᱦᱚᱸ ᱱᱟᱯᱟᱭ ᱜᱮ,
ᱟᱪᱪᱷᱟ
ᱡᱮ ᱚᱲᱟᱜ ᱠᱚᱨᱮ ᱦᱚᱸ ᱱᱟᱯᱟᱭ ᱜᱮᱛᱚ,
ᱦᱳᱭ ᱚᱲᱟᱜ ᱠᱚᱨᱮ ᱦᱚᱸ ᱡᱚᱛᱚ ᱱᱟᱯᱟᱭ ᱜᱮ ᱦᱮᱱᱟᱜ ᱵᱚᱱᱟ ᱱᱟᱼᱦᱟᱸᱜ,
ᱜᱚᱜᱚ ᱵᱟᱵᱟ ᱛᱟᱠᱚ,
ᱡᱚᱛᱚ ᱜᱮ ᱱᱟᱯᱟᱭ ᱜᱮ ᱱᱷᱟᱸᱜ, ᱡᱚᱛᱚ ᱜᱮ ᱱᱟᱼᱦᱟᱸᱜ ᱱᱟᱯᱟᱭ ᱜᱮ ᱢᱮᱱᱟᱜ ᱞᱮᱭᱟ ᱟᱨ ᱟᱯᱮ ᱠᱚᱜᱮ ᱪᱮᱫ ᱞᱮᱠᱟ ᱵᱟᱝ ᱦᱟᱸᱜ ᱢᱮᱱᱟᱜ ᱵᱟᱲᱟ ᱯᱮ,
ᱦᱮᱸ ᱪᱟᱸᱫᱳ ᱵᱚᱸᱜᱟ ᱛᱷᱩᱢ ᱫᱟᱲᱮ ᱛᱮ ᱢᱚᱴᱟᱢᱩᱴᱤ ᱱᱟᱯᱟᱭ ᱜᱮ ᱢᱮᱱᱟᱜ ᱞᱮᱭᱟ,
ᱟᱪᱪᱷᱟ ᱱᱟᱯᱟᱭ ᱜᱮᱵᱚ ᱛᱟᱦᱮᱸ ᱚᱱᱟᱜᱮ ᱵᱮᱥᱟ, ᱛᱚᱵᱮ ᱠᱟᱹᱢᱤ ᱵᱟᱲᱟ ᱠᱚᱫᱚ ᱪᱮᱫ ᱠᱚ ᱦᱩᱭᱩᱜ ᱠᱟᱱᱟ?
ᱠᱟᱹᱢᱤ ᱵᱟᱲᱟ ᱠᱚᱫᱚ ᱱᱚᱜ-ᱚᱭ ᱚᱲᱟᱜ ᱠᱚᱨᱮ ᱜᱮ,
ᱟᱪᱪᱷᱟ ᱟᱪᱪᱷᱟ ᱪᱟᱥ ᱠᱚᱯᱮ ᱥᱟᱹᱨᱫᱤ ᱟᱠᱟᱱᱟ,
ᱦᱩᱸ ᱱᱚᱜᱼᱚᱭ ᱛᱚ ᱮᱛᱚᱦᱚᱵ ᱠᱟᱱ ᱛᱟᱞᱮᱭᱟ,
ᱟᱪᱪᱷᱟ ᱫᱟᱜ ᱫᱚᱭ ᱫᱟᱜ ᱮ ᱠᱟᱱ ᱜᱮᱭᱟ ᱥᱮ ᱟᱯᱮᱥᱮᱫ ᱫᱚ?
ᱟᱞᱮ ᱥᱮᱫ ᱫᱚ ᱫᱟᱜ ᱫᱚ ᱱᱤᱛᱚᱜ ᱫᱚ ᱵᱚᱱᱫᱚ ᱦᱟᱛᱟᱲ ᱟᱠᱟᱫᱟᱭ ᱟᱫᱚ ᱵᱟᱭ ᱫᱟᱜ ᱦᱟᱛᱟᱲᱟ, ᱫᱟᱜᱮᱫ ᱛᱟᱦᱮᱸᱱᱟ ᱵᱟᱨᱥᱤᱧ ᱯᱮ ᱢᱟᱦᱟ,
ᱟᱪᱪᱷᱟ,
ᱚᱱᱟᱜᱮ ᱛᱮᱦᱮᱧ ᱫᱚ ᱵᱚᱱᱫᱚ ᱟᱯᱮ ᱥᱮᱫ ᱫᱚ,
ᱟᱞᱮ ᱥᱮᱫ ᱫᱚ ᱫᱟᱜ ᱫᱚᱭ ᱫᱟᱜ ᱮᱜ ᱠᱟᱱ ᱜᱮᱭᱟ ᱛᱚ, ᱮᱱᱦᱚᱸ ᱚᱱᱠᱟ ᱢᱤᱫ ᱥᱚᱯᱛᱟ ᱜᱟᱱ ᱦᱩᱭᱩᱜ ᱠᱟᱱᱟ, ᱱᱤᱛᱳᱜ ᱡᱤᱨᱟᱹᱣ ᱠᱟᱫᱟ ᱵᱟᱭ ᱫᱟᱜ ᱠᱟᱫᱟ ᱟᱫᱚ, ᱫᱟᱜ ᱠᱚ ᱢᱮᱱᱟᱜ ᱵᱟᱲᱟᱭ ᱜᱮᱭᱟ ᱛᱚ ᱞᱟᱦᱟᱣᱟ ᱟᱫᱚ ᱤᱱᱟᱹ ᱠᱚᱛᱮ ᱜᱮ ᱠᱟᱹᱢᱤ ᱵᱟᱲᱟ ᱫᱚ ᱦᱩᱭᱩᱜ ᱠᱟᱱᱟ ᱨᱚᱦᱚᱭ ᱵᱟᱲᱟ ᱠᱚᱫᱚ,
ᱦᱮᱸ ᱛᱚᱵᱮ ᱨᱚᱦᱚᱭ ᱦᱚᱸᱯᱮ ᱨᱚᱦᱚᱭᱮᱫ ᱜᱮᱭᱟᱱ ᱜᱮ ᱥᱮ,
ᱦᱮᱸ ᱨᱚᱦᱚᱭ ᱫᱟᱞᱮ,
ᱟᱪᱪᱷᱟ, ᱟᱞᱮ ᱦᱚᱸᱞᱮ ᱨᱚᱦᱚᱭᱮᱫ ᱠᱟᱱᱟ ᱨᱚᱦᱚᱭ ᱫᱚ,
ᱟᱞᱮ ᱫᱚ ᱚᱱᱮ ᱥᱮᱨᱮᱧ ᱥᱮᱨᱢᱟ ᱡᱟᱹᱲᱤ ᱫᱟᱜ ᱫᱚ ᱩᱱᱟᱹᱜ ᱫᱚ ᱵᱟᱹᱱᱩᱜᱼᱟ ᱢᱮᱱᱠᱷᱟᱱ ᱥᱟᱵ ᱢᱟᱨᱥᱟᱞ ᱠᱚ ᱢᱮᱱᱟᱜ ᱛᱟᱞᱮᱭᱟ, ᱥᱮᱞᱳ ᱠᱚ ᱚᱱᱟ ᱠᱚᱛᱮ ᱜᱮ ᱪᱟᱥ ᱠᱟᱹᱢᱤ ᱫᱚᱞᱮ ᱨᱟᱠᱟᱵᱮᱫ ᱛᱟᱞᱮᱭᱟ,
ᱟᱪᱪᱷᱟ
ᱟᱨ ᱵᱟᱠᱷᱟᱱ ᱥᱮᱨᱢᱟ ᱡᱟᱹᱲᱤ ᱫᱟᱜ ᱛᱮᱫᱚ ᱚᱱᱟ ᱫᱟᱜ ᱫᱟᱭ ᱟᱸᱡᱮᱫ ᱪᱟᱵᱟᱜ ᱠᱟᱱᱟ,
ᱟᱪᱪᱷᱟ᱾ ᱟᱞᱮ ᱥᱮᱫ ᱫᱚ ᱱᱟᱦᱟᱜ ᱥᱮᱨᱢᱟ ᱡᱟᱹᱲᱤ ᱫᱟᱜ ᱠᱚᱛᱮ ᱜᱮ ᱟᱨ ᱚᱱᱮ ᱠᱮᱱᱮᱞ ᱫᱟᱜ ᱢᱮᱱᱟᱜᱼᱟ ᱛᱷᱚᱲᱟ ᱛᱚ ᱟᱞᱮ ᱫᱚ ᱵᱟᱝᱞᱮ ᱛᱤᱭᱳᱟᱹᱜᱚᱜ ᱠᱟᱱᱟ ᱯᱷᱤᱨ
ᱚᱱᱟ ᱛᱮᱫᱚ ᱵᱟᱝᱞᱮ ᱨᱚᱦᱚᱭᱮᱫ ᱠᱟᱱᱟ ᱵᱟᱞᱮ ᱛᱤᱭᱳᱜ ᱠᱟᱱ ᱠᱷᱟᱹᱛᱤᱨ ᱛᱮ ᱛᱚ, ᱥᱮᱨᱢᱟ ᱡᱟᱹᱲᱤ ᱫᱟᱜ ᱛᱮᱜᱮ ᱞᱮ ᱪᱟᱥ ᱵᱟᱲᱟᱭᱮᱜᱼᱟ᱾
ᱚᱸᱰᱮ ᱵᱷᱟᱜᱤ ᱜᱮ ᱪᱟᱥ ᱠᱚᱫᱚ ᱦᱩᱭᱩᱜ ᱠᱟᱱ ᱛᱟᱯᱮᱭᱟ?
ᱦᱳᱭ ᱪᱟᱥ ᱦᱩᱭᱩᱜ ᱠᱟᱱ ᱜᱮᱭᱟ ᱵᱷᱟᱹᱜᱤ ᱜᱮ ᱾ ᱟᱞᱮ ᱥᱮᱱ ᱢᱟᱭ ᱱᱮᱛᱟᱨ ᱫᱤᱱ ᱫᱚ ᱪᱮᱫ ᱮᱢ ᱪᱟᱥᱟ ᱟᱨ ᱦᱩᱲᱩ ᱜᱮ ᱪᱟᱥ ᱡᱟᱹᱨᱩᱲ ᱠᱟᱱᱟ᱾
ᱦᱩᱸ᱾
ᱦᱮᱸ ᱦᱩᱲᱩ ᱠᱚᱜᱮ ᱪᱟᱥ ᱫᱚ ᱦᱩᱭᱩᱜ ᱠᱟᱱᱟ᱾ ᱢᱤᱫ ᱫᱷᱟᱣᱮ ᱫᱟᱜ ᱞᱮᱠᱷᱟᱱ ᱜᱮ ᱤᱡᱟᱹ ᱟᱭᱢᱟ, ᱢᱤᱫ ᱢᱟᱹᱦᱟᱹᱱᱟᱹ ᱜᱟᱱ ᱢᱟ ᱛᱟᱦᱮᱸᱱᱟ ᱛᱚ ᱵᱟᱝ ᱟᱸᱡᱮᱫ ᱜᱚᱫᱚᱜ ᱛᱮ, ᱫᱟᱜ ᱫᱚ ᱢᱮᱱᱟᱜ ᱜᱮᱭᱟ, ᱟᱨ ᱚᱱᱠᱟ ᱞᱮᱠᱟ ᱟᱭᱢᱟ ᱫᱤᱱ ᱢᱟ ᱵᱟᱭ ᱥᱤᱛᱩᱝ᱾
ᱟᱪᱪᱷᱟ ᱟᱨ ᱮᱴᱟᱜ ᱫᱤᱱ ᱠᱚᱨᱮ ᱫᱚ ᱦᱩᱲᱩ ᱵᱟᱫ ᱠᱟᱛᱮᱫ ᱟᱨ ᱪᱮᱫ ᱠᱚᱫᱚ ᱯᱮ ᱮᱸᱻ ᱪᱟᱥ ᱜᱮᱛᱮ?
ᱚᱻ ᱮᱴᱟᱜ, ᱟᱞᱮ ᱥᱮᱫᱟᱢ ᱪᱟᱥ ᱜᱮ ᱟᱹᱞᱩ, ᱠᱚᱵᱤ, ᱵᱤᱞᱟᱹᱛᱤ, ᱵᱮᱸᱜᱟᱲ ᱡᱷᱚᱛᱚᱜ ᱜᱮ ᱡᱚᱱᱰᱨᱟ ᱠᱚ ᱢᱮᱱ ᱠᱟᱛᱮᱫ ᱫᱟᱹᱞ ᱠᱩ᱾
ᱡᱚᱛᱚ ᱜᱮ ᱪᱟᱥ ᱜᱮ ᱦᱩᱭᱩᱜᱼᱟ ᱦᱟᱸᱭ᱾ ᱛᱩᱲᱤ, ᱛᱤᱞᱢᱤᱧ ᱠᱚ ᱡᱚᱛᱚ ᱜᱮ ᱪᱟᱥ ᱜᱮ ᱦᱩᱭᱩᱜᱼᱟ᱾
ᱦᱩᱸ, ᱛᱟᱦᱞᱮ ᱱᱟᱹᱭ ᱠᱚᱫᱚ ᱢᱮᱱᱟᱜᱼᱟ ᱪᱮᱫ ᱟᱯᱮ ᱚᱱᱛᱮ ᱱᱟᱹᱭ ᱠᱚ, ‌ᱠᱮᱞᱮᱱ ᱠᱚ?
ᱠᱮᱱᱮᱞ ᱫᱚ ᱢᱮᱱᱟᱜ ᱜᱮᱭᱟ ᱢᱮᱱᱟᱜ ᱫᱚ ᱱᱟᱹᱭᱤ ᱦᱚᱸ ᱢᱮᱱᱟᱜ ᱜᱮᱭᱟ, ᱛᱚ ᱫᱟᱜ ᱨᱮᱱᱟᱜ ᱟᱫᱚ ᱚᱱᱮ ᱠᱮᱱᱮᱞ ᱫᱟᱜ ᱫᱚ ᱵᱟᱝᱞᱮ ᱧᱟᱢᱟ ᱟᱞᱮ ᱫᱚ ᱡᱟᱹᱥᱛᱤ ᱫᱚ ᱵᱟᱝᱞᱮ ᱛᱤᱭᱳ
ᱚᱸ ᱟᱪᱪᱷᱟ᱾
ᱦᱮᱸ᱾
ᱦᱮ ᱛᱟᱦᱚᱞᱮ ᱵᱩᱨᱩ ᱵᱚᱸᱜᱟ ᱠᱚ ᱦᱩᱭᱮᱱ ᱫᱚ ᱵᱟᱝᱯᱮ ᱥᱮᱱ ᱠᱟᱱᱟ ᱵᱩᱨᱩ ᱵᱚᱸᱜᱟ ᱠᱚ?
ᱵᱩᱨᱩ ᱵᱚᱸᱜᱟ ᱠᱚᱫᱚ, ᱵᱩᱨᱩ ᱵᱚᱸᱜᱟ ᱛᱚ ᱯᱷᱳᱱ ᱠᱚᱨᱮ ᱤᱭᱩᱴᱩᱵ ᱠᱚᱨᱮᱜᱮ ᱚᱱᱮ ᱠᱚ ᱢᱮᱱᱟ ᱧᱮᱞ ᱫᱚ ᱦᱩᱭ ᱠᱟᱱᱟ, ᱛᱚ ᱟᱞᱮ ᱱᱚᱛᱮ ᱫᱚ ᱵᱟᱝ ᱦᱩᱭᱩᱜ ᱜᱮᱛᱚ ᱛᱮ ᱵᱟᱝ ᱤᱧ ᱧᱮᱞ ᱟᱠᱟᱫᱟ ᱤᱧᱫᱚ᱾ ᱵᱩᱨᱩ ᱵᱚᱸᱜᱟ ᱦᱩᱭᱩᱜ ᱜᱮᱭᱟ ᱦᱩᱭ ᱫᱚ ᱵᱟᱝ ᱫᱚ ᱵᱟᱝ ᱛᱚ, ᱟᱞᱮ ᱠᱷᱚᱱ ᱛᱷᱚᱲᱟ ᱯᱷᱟᱨᱟᱠ ᱜᱮᱭᱟ ᱟᱫᱚ ᱟᱹᱰᱤ ᱥᱟᱺᱜᱤᱧ ᱡᱟᱹᱥᱛᱤ ᱜᱮᱭᱟ ᱛᱚ ᱵᱟᱝᱞᱮ ᱪᱟᱞᱟᱜᱼᱟ ᱟᱞᱮ ᱫᱚ᱾
ᱚ, ᱟᱯᱮ ᱚᱱᱛᱮ ᱨᱮᱱ ᱫᱚ ᱵᱟᱠᱚ ᱦᱮᱡ ᱵᱟᱲᱟᱜ ᱛᱮ?
ᱥᱮᱱᱚᱜ ᱜᱮᱭᱟ ᱠᱚ ᱥᱮᱱ ᱫᱚ ᱟᱹᱰᱤ ᱡᱟᱹᱥᱛᱤ ᱫᱚ ᱵᱟᱝᱜᱮ ᱵᱟᱝᱠᱚ ᱥᱮᱱᱚᱜᱼᱟ ᱡᱟᱹᱥ ᱛᱤ ᱜᱮ, ᱡᱟᱥᱛᱤ ᱜᱮ ᱢᱟᱱᱮ ᱵᱟᱝ ᱠᱚ ᱥᱮᱱᱚᱜᱼᱟ ᱥᱮᱱ ᱜᱮ᱾
ᱚᱻ᱾
ᱦᱩᱸ᱾
ᱯᱟᱴ ᱯᱟᱴᱟᱵᱤᱸᱫᱷᱟᱸ ᱠᱚ?
ᱪᱮᱫ ᱞᱮᱠᱟ?
ᱯᱟᱴᱟᱵᱤᱸᱰᱟᱹ ᱠᱚ ᱵᱟᱝ ᱯᱮ ᱦᱮᱡ ᱵᱟᱲᱟ ᱟᱠᱟᱱ ᱛᱮ?
ᱟᱸᱡᱚᱢ ᱜᱮ ᱵᱟᱝᱞᱤᱧ ᱟᱸᱡᱚᱢ ᱟᱠᱟᱫ ᱛᱟᱦᱮᱸᱱᱟ ᱢᱮᱱᱠᱷᱟᱱ ᱚᱠᱟ ᱨᱮᱞᱤᱧ ᱞᱟᱹᱭ ᱫᱟᱲᱮᱭᱟᱜᱼᱟ ᱪᱮᱫ ᱠᱚ ᱢᱮᱛᱟᱣᱟᱜᱼᱟ᱾
ᱚ ᱯᱟᱴᱟᱵᱤᱸᱫᱟᱹ ᱵᱟᱝ ᱵᱤᱱ ᱟᱸᱡᱚᱢ ᱟᱠᱟᱫᱟ?
ᱚᱸ ᱦᱟᱹᱜ, ᱟᱞᱮ ᱱᱚᱛᱮ ᱵᱟᱝ ᱦᱩᱭᱩᱜ ᱜᱮᱭᱟ ᱛᱚ ᱛᱚ ᱱᱚᱛᱮ ᱵᱟᱝ ᱞᱤᱧ ᱟᱸᱡᱚᱢᱟ᱾
ᱯᱟᱴᱟᱵᱤᱸᱰᱟᱹ ᱫᱚ ᱟᱯᱮ ᱚᱱᱛᱮ ᱫᱚ ᱵᱟᱝ ᱦᱩᱭᱩᱜᱼᱟ ᱚᱱᱟ ᱫᱚ ᱦᱩᱭᱩᱜᱼᱟ ᱟᱞᱮᱭᱟᱜ ᱱᱚᱣᱟ ᱵᱮᱝᱜᱚᱞ ᱨᱮ᱾
ᱵᱮᱝᱜᱚᱞ ᱨᱮ ᱦᱩᱭᱩᱜ-ᱟ ᱛᱚ, ᱟᱞᱮ ᱱᱚ ᱟᱞᱮ ᱫᱤᱥᱚᱢ ᱫᱚᱛᱚ ᱚᱱᱟ ᱠᱚᱫᱚ ᱵᱟᱝ ᱦᱩᱭᱩᱜ ᱜᱮᱭᱟ,
ᱟᱫᱚ ᱚᱱᱛᱮ ᱟᱯᱮ ᱟᱯᱮ ᱫᱚ ᱚᱠᱟᱨᱮᱱ ᱠᱟᱱᱟ ᱯᱮ,
ᱛᱚ ᱟᱞᱮ ᱫᱚ ᱱᱷᱟᱜ ᱟᱥᱟᱢ ᱟᱥᱟᱢ ᱨᱮᱫᱚ, ᱛᱚ ᱚᱱᱠᱟᱱᱟᱜ ᱠᱚᱢᱟ ᱵᱟᱝ ᱦᱩᱭᱩᱜ ᱜᱮᱭᱟ ᱛᱚ ᱟᱫᱚ ᱚᱱᱟᱛᱮ ᱵᱟᱝ
ᱟᱫᱚ ᱚᱱᱛᱮ ᱨᱤᱱ ᱠᱚᱦᱚᱸ ᱠᱚ ᱦᱤᱡᱩᱜ ᱜᱮᱭᱟ ᱟᱥᱟᱢ ᱩᱲᱤᱥᱥᱟ ᱦᱮᱸ ᱵᱤᱦᱟᱨ, ᱡᱷᱟᱲᱠᱷᱚᱸᱰ ᱥᱟᱱᱟᱢ ᱫᱤᱥᱚᱢ ᱨᱮᱱ ᱢᱟᱱᱮ ᱠᱷᱮᱨᱣᱟᱞ ᱦᱚᱯᱚᱱ ᱠᱚᱠᱚ ᱦᱤᱡᱩᱜ ᱜᱮᱭᱟ,
ᱪᱟᱞᱟᱜ ᱦᱮᱸ ᱡᱟᱦᱟᱸᱭᱟᱜ ᱚᱠᱛᱚ ᱠᱚ ᱠᱩᱞᱟᱹᱜ ᱛᱟᱭᱟ ᱛᱚ ᱚᱱᱠᱟᱱ ᱠᱚᱫᱚ ᱠᱚ ᱥᱮᱱᱚᱜ ᱜᱮᱭᱟ ᱛᱚ ᱢᱟᱱᱮ, ᱚᱠᱟᱞᱮᱠᱟ ᱪᱟᱞᱟᱣ ᱫᱟᱲᱮ ᱞᱮᱠᱟᱱ ᱦᱚᱸ ᱫᱟᱲᱮ ᱠᱟᱛᱮᱫ ᱦᱚᱸᱛᱚ ᱛᱟᱦᱮᱸᱱ ᱡᱟᱹᱨᱩᱲᱟ,
ᱦᱩᱸ,
ᱚᱱᱮ ᱠᱚ ᱢᱮᱱᱟ ᱡᱟᱦᱟᱸ ᱡᱟᱦᱟᱸ ᱡᱤᱱᱤᱥ ᱛᱮ ᱥᱮᱱᱟ ᱫᱟᱬᱟ ᱛᱚ ᱚᱱᱟᱜᱮ ᱵᱟᱝ ᱛᱟᱦᱮᱸᱱᱟ ᱪᱟᱞᱟᱜ ᱟᱢ ᱪᱤᱠᱟᱛᱮ ᱦᱩᱸ
ᱚᱱᱟ ᱦᱚᱸ ᱠᱟᱛᱷᱟ ᱠᱟᱱᱟ ᱛᱟᱦᱚᱞᱮ ᱟᱯᱮ ᱫᱚ, ᱟᱥᱟᱢ ᱥᱮᱫ ᱢᱟ ᱛᱟᱦᱚᱞᱮ ᱪᱟ ᱠᱚᱫᱚ ᱵᱟᱝᱯᱮ ᱪᱟᱥ ᱠᱮᱫ ᱛᱮ,
ᱪᱟ ᱠᱚ ᱪᱟᱥ ᱜᱮᱛᱚ ᱟᱞᱮ ᱫᱚ ᱵᱟᱝᱞᱮ ᱪᱟᱥ ᱠᱟᱜᱼᱟ ᱢᱮᱱᱠᱷᱟᱱ ᱪᱟᱥ ᱠᱟᱜᱼᱟ ᱠᱚ ᱡᱟᱹᱥᱛᱤ ᱜᱮ,
ᱟᱪᱪᱷᱟ, ᱟᱪᱪᱷᱟ ᱚᱱᱛᱮ ᱟᱯᱮ ᱟᱥᱟᱢ ᱫᱤᱥᱚᱢ ᱨᱮ ᱢᱟᱱᱮ ᱚᱠᱟ ᱞᱮᱠᱟᱱᱟᱜ ᱢᱟᱱᱮ ᱧᱮᱞ ᱡᱚᱝ ᱡᱤᱱᱤᱥ ᱫᱚ ᱠᱚ ᱪᱮᱫ ᱠᱚ ᱢᱮᱱᱟᱜᱼᱟ, ᱡᱟᱦᱟᱸᱭ ᱠᱚ ᱴᱩᱨ ᱠᱚ ᱪᱟᱞᱟᱜ ᱜᱮᱭᱟ,
ᱛᱚ ᱧᱮᱞ ᱡᱚᱝ ᱡᱤᱱᱤᱥ ᱫᱚ ᱟᱹᱰᱤ ᱜᱟᱱ ᱢᱮᱱᱟᱜ ᱜᱮᱭᱟ ᱯᱷᱟᱥᱴ ᱴᱟᱭᱤᱢ ᱨᱮ ᱪᱟ ᱵᱟᱜᱟᱱ ᱦᱚᱸ ᱢᱮᱱᱟᱜ ᱜᱮᱭᱟ, ᱛᱚ ᱤᱱᱟᱹ ᱠᱚ ᱵᱟᱫᱽ ᱨᱮ ᱪᱤᱲᱭᱟᱠᱷᱟᱱᱟ ᱠᱚ ᱢᱮᱱᱟᱜᱼᱟ, ᱟᱨ ᱟᱭᱢᱟ ᱜᱟᱱ ᱟᱹᱰᱤᱜᱟᱱ ᱢᱚᱱᱫᱤᱨ ᱠᱚ ᱱᱚᱝᱠᱟ ᱪᱮᱫ ᱠᱚᱪᱚᱝ, ᱢᱮᱱᱟᱜ ᱜᱮᱭᱟ ᱢᱮᱱᱟᱜ ᱫᱚ ᱯᱟᱨᱠ ᱠᱚ ᱢᱮᱱᱟᱜᱼᱟ ᱢᱚᱸᱡᱽ ᱢᱚᱸᱡᱽ, ᱛᱚ ᱟᱹᱰᱤ ᱜᱟᱱ ᱜᱮ ᱧᱮᱞ ᱡᱚᱝ ᱡᱟᱭᱜᱟ ᱢᱮᱱᱟᱜᱼᱟ ᱢᱮᱱᱟᱜ ᱫᱚ,
ᱪᱟᱞᱟᱜ ᱜᱮᱭᱟ ᱯᱮ ᱧᱮᱞ ᱠᱚ,
ᱪᱟᱞᱟᱜ ᱜᱮᱭᱟᱞᱮ ᱟᱹᱰᱤ ᱥᱟᱺᱜᱤᱧ ᱫᱚ ᱵᱟᱝ ᱢᱮᱱᱠᱷᱟᱱ ᱥᱩᱨᱼᱥᱩᱨ ᱛᱮᱱᱟᱜ ᱫᱚᱞᱮ ᱪᱟᱞᱟᱜ ᱜᱮᱭᱟ,
ᱱᱚᱝᱠᱟ ᱫᱟᱬᱟᱱ ᱨᱮᱱᱟᱜ ᱡᱟᱭᱜᱟ ᱞᱮᱠᱟ ᱦᱚᱸ ᱟᱹᱰᱤ ᱟᱭᱢᱟ ᱡᱟᱭᱜᱟ ᱢᱮᱱᱟᱜᱼᱟ ᱥᱩᱨ ᱥᱩᱨ ᱛᱮ,
ᱚ ᱟᱪᱪᱷᱟ,
ᱧᱮᱞ ᱡᱚᱝ ᱡᱚᱝ ᱡᱤᱱᱤᱥ ᱫᱚ ᱟᱹᱰᱤ ᱟᱭᱢᱟ ᱜᱟᱱ ᱜᱮ ᱢᱮᱱᱟᱜᱼᱟ,
ᱟᱨ ᱟᱯᱮ ᱵᱮᱝᱜᱚᱞ ᱠᱚᱫᱚ ᱵᱟᱝᱯᱮ ᱦᱮᱡ ᱵᱟᱲᱟ ᱟᱠᱟᱱ ᱛᱮ?
ᱵᱟᱝᱜᱮ ᱵᱟᱝ ᱥᱮᱱ ᱵᱟᱲᱟ ᱜᱮ ᱵᱟᱝ ᱦᱩᱭ ᱟᱠᱟᱱᱟ,
ᱟᱨ ᱡᱮ ᱫᱟᱬᱟ ᱦᱚᱸ ᱦᱮᱡ ᱵᱟᱝ ᱥᱟᱱᱟ ᱯᱮ ᱜᱮ ᱛᱮ,
ᱫᱟᱬᱟᱱ ᱫᱚ ᱥᱟᱱᱟ ᱜᱮᱭᱟ ᱛᱚ ᱚᱱᱮ ᱪᱮᱫ ᱤᱧ ᱢᱮᱱ ᱠᱮᱫ ᱞᱮᱠᱟ ᱫᱟᱲᱮ ᱵᱟᱝ ᱛᱟᱦᱮᱱᱚᱜ ᱠᱷᱟᱱ ᱫᱚ ᱪᱟᱞᱟᱜ ᱟᱢ ᱪᱮᱠᱟᱛᱮ, ᱢᱮᱱ ᱠᱟᱛᱷᱟ ᱦᱳᱭᱳᱜ ᱠᱟᱱᱟ ᱯᱚᱭᱥᱟ ᱛᱚ ᱯᱚᱭᱥᱟ ᱵᱟᱝ, ᱛᱟᱦᱮᱱ ᱠᱷᱟᱱ ᱫᱚ ᱚᱠᱟᱨᱮᱢ ᱪᱟᱞᱟᱜᱼᱟ ᱯᱚᱭᱥᱟ ᱛᱟᱦᱮᱱᱠᱷᱟᱱ ᱫᱚ ᱡᱟᱦᱟᱸ ᱡᱟᱭᱜᱟ ᱜᱮ ᱥᱮᱥᱮᱱ ᱜᱮᱭᱟ,
ᱟᱫᱚ ᱱᱚᱜᱚᱭ ᱞᱚᱠᱠᱷᱤ ᱵᱷᱟᱱᱰᱟᱨ ᱠᱚ ᱵᱟᱝ ᱯᱮ ᱧᱟᱢᱮᱫ ᱛᱮ, ᱞᱚᱠᱠᱷ ᱵᱷᱟᱱᱰᱟᱨ ᱠᱚ ᱵᱟᱝᱯᱮ ᱧᱟᱢᱮᱫ ᱛᱮ ᱟᱯᱮ ᱫᱚ,
ᱞᱚᱠᱠᱷᱤ ᱵᱷᱟᱱᱰᱟᱨ ᱫᱚ ᱢᱟᱱᱮ ᱫᱚ ᱪᱮᱫ ᱠᱚ ᱢᱮᱛᱟᱜ ᱠᱟᱱᱟ,
ᱚ ᱟᱯᱮ ᱥᱮᱫ ᱫᱚ ᱟᱯᱮ ᱫᱚ ᱟᱞᱟᱫᱟ ᱥᱚᱨᱠᱟᱨ ᱛᱚ ᱵᱟᱝ, ᱟᱨ ᱟᱞᱮ ᱥᱮᱫ ᱫᱚ ᱢᱮᱱᱟᱜᱼᱟ ᱢᱟᱱᱮ ᱛᱤᱨᱞᱟᱹ ᱦᱚ
ᱚ ᱦᱚᱸ ᱦᱮᱸ ᱦᱮᱸ ᱵᱩᱡᱷᱟᱹᱣ ᱠᱮᱫᱟᱞᱤᱧ ᱵᱩᱡᱷᱟᱹᱣ ᱠᱮᱫᱟᱞᱤᱧ, ᱛᱚ ᱟᱞᱮ ᱱᱚᱛᱮ ᱫᱚ ᱵᱟᱹᱱᱩᱜᱼᱟ ᱚᱱᱟᱫᱚ,
ᱟᱯᱮ ᱭᱤᱡ ᱥᱚᱨᱠᱟᱨ ᱫᱚ ᱠᱩᱧᱡᱩᱥ ᱜᱮ ᱛᱟᱯᱮᱭᱟ ᱛᱟᱦᱞᱮ,
ᱦᱮᱸ
ᱟᱨ ᱤᱭᱟᱹ ᱚᱱᱮ ᱡᱚ ᱤᱭᱟᱹ ᱥᱚᱢᱚᱭ ᱦᱚᱸ ᱵᱟᱝᱯᱮ ᱧᱟᱢ ᱜᱮᱛᱮ ᱚᱱᱮ ᱡᱟᱦᱟᱱ, ᱦᱮᱸᱻ, ᱢᱟᱱᱮ, ᱢᱟᱫᱽᱫᱷᱚᱢᱤᱠ ᱯᱮ, ᱮᱢ ᱜᱮᱭᱟ ᱾ ᱛᱚᱠᱷᱚᱱ
ᱟᱼᱦᱟᱸᱜ ᱾
ᱠᱚᱱᱱᱟᱠᱥᱨᱤ, ᱡᱟᱦᱟᱸ ᱠᱚ ᱢᱮᱱᱟ ᱾ ᱠᱚᱱᱱᱟᱠᱥᱨᱤ ᱦᱚᱸ, ᱵᱟᱝ, ᱵᱟᱝ ᱠᱚ ᱮᱢᱟ ᱯᱮ ᱜᱮᱭᱟ ᱾
ᱟᱼᱦᱟᱸᱜ ᱾ ᱮᱱᱮ ᱠᱚ, ᱢᱮᱱᱟ ᱤᱭᱟᱹ ᱞᱮᱠᱟᱛᱮ, ᱮᱱᱮ ᱠᱚ ᱢᱮᱱᱟ ᱾ ᱨᱚᱲ ᱞᱟᱹᱭ ᱞᱮᱠᱟᱛᱮ, ᱢᱟᱱᱮ! ᱡᱟᱦᱟᱸᱭ ᱡᱮ, ᱢᱮᱴᱨᱤᱠ ᱮ ᱯᱟᱥᱟ ᱾ ᱩᱱᱠᱩ ᱛᱟᱭᱚᱢ ᱛᱮ, ᱤᱥᱠᱩᱞᱟᱨᱥᱤᱯ ᱧᱩᱛᱩᱢ ᱛᱮ, ᱴᱚᱠᱚᱢ ᱠᱚ ᱮᱢᱟᱢᱟ ᱾ ᱠᱷᱟᱹᱞᱤ ᱤᱱᱟᱹ ᱜᱮ, ᱧᱟᱢᱚᱜᱼᱟ ᱤᱱᱟᱹ ᱾ ᱠᱷᱚᱱ ᱵᱟᱫᱽ ᱫᱚ, ᱪᱮᱫ ᱦᱚᱸ ᱵᱟᱝ ᱧᱟᱢᱚᱜᱼᱟ ᱾ ᱠᱷᱟᱹᱞᱤ ᱤᱥᱠᱩᱞᱟᱨᱥᱤᱯ ᱞᱮᱠᱟ ᱧᱟᱢᱚᱜᱼᱟ ᱾ ᱧᱟᱢᱚᱜᱼᱟ ᱾ ᱛᱚ ᱚᱱᱟ ᱫᱚ, ᱡᱟᱭ ᱠᱳᱞ ᱠᱚᱣᱟ ᱡᱷᱚᱛᱚ ᱦᱚᱲ ᱠᱚ, ᱧᱟᱢᱟ ᱾ ᱛᱚ, ᱤᱱᱟᱹᱜᱮ, ᱧᱟᱢᱚᱜᱼᱟ ᱾ ᱟᱞᱮ ᱥᱮᱫ ᱫᱚ ᱾ ᱤᱱᱟᱹ ᱠᱷᱚᱱ, ᱟᱨᱫᱚ ᱪᱮᱫ ᱦᱚᱸ ᱵᱟᱝ?
ᱟᱨ, ᱠᱚᱞᱮᱡᱽ ᱨᱮ ᱡᱟᱦᱟᱸᱭ ᱠᱚ, ᱯᱟᱲᱦᱟᱜᱼᱟ ᱾ ᱩᱱᱠᱩ ᱤᱥᱠᱚᱞᱟᱨᱥᱤᱯ ᱵᱟᱝᱠᱚ ᱧᱟᱢ ᱜᱮᱛᱮ?
ᱤᱥᱠᱚᱞᱟᱨᱥᱤᱯ ᱛᱚ, ᱩᱱᱠᱩ ᱠᱚᱞᱮᱡᱽ ᱨᱮ ᱡᱟᱦᱟᱸᱭᱮ ᱯᱟᱲᱦᱟᱜᱼᱟ ᱾ ᱛᱚ, ᱩᱱᱠᱩ ᱠᱚ ᱧᱟᱢᱟ ᱾ ᱛᱚ, ᱠᱚᱞᱮᱡᱽ ᱠᱷᱚᱱ ᱱᱮᱛᱮᱱ ᱠᱚᱫᱚ ᱵᱟᱝ ᱾ ᱠᱚ ᱧᱟᱢᱟ ᱾ ᱛᱚ, ᱱᱮ ᱱᱤᱭᱟᱹ, ᱱᱤᱭᱟᱹ ᱥᱟᱞ ᱠᱷᱚᱱ ᱫᱚ ᱛᱚ, ᱮᱢ ᱫᱚᱠᱚ ᱮᱢᱟᱠᱚ ᱠᱟᱱ ᱜᱮᱭᱟ ᱾ ᱢᱤᱫ ᱫᱤᱱ ᱚᱱᱠᱟ ᱞᱤᱧ ᱟᱸᱡᱚᱢ ᱧᱚᱜ ᱠᱟᱫᱟ ᱵᱟᱹᱞᱤᱧ, ᱛᱚᱞᱟᱥ ᱵᱟᱲᱟᱭᱮᱜᱼᱟ ᱾ ᱚᱱᱟ ᱠᱚᱫᱚ, ᱧᱟᱢᱮᱜᱼᱟ ᱥᱮ ᱵᱟᱝ? ᱦᱩᱸᱻ, ᱵᱟᱝ ᱧᱟᱢᱚᱜ ᱜᱮᱭᱟ ᱾ ᱟᱞᱮ ᱱᱚᱛᱮ ᱫᱚ, ᱡᱟᱹᱥᱛᱤ ᱠᱟᱨ ᱫᱚ ᱾
ᱪᱟ, ᱵᱟᱜᱟᱱ ᱨᱮᱫᱚ, ᱠᱟᱹᱢᱤ ᱯᱮ, ᱪᱟᱞᱟᱣ ᱵᱟᱲᱟᱭ ᱜᱮᱭᱟ, ᱥᱮ ᱵᱟᱝ?
ᱵᱟᱝ ᱜᱮ, ᱤᱧ ᱫᱚ, ᱟᱹᱞᱤᱧ ᱫᱚ, ᱵᱟᱝᱞᱤᱧ ᱪᱟᱞᱟᱣ ᱵᱟᱲᱟᱦᱟ ᱾ ᱛᱚ ᱦᱚᱲ ᱠᱚ, ᱠᱟᱹᱢᱤ ᱜᱮᱭᱟ ᱾ ᱟᱞᱮ ᱱᱚᱛᱮ, ᱛᱷᱚᱲᱟ ᱥᱟᱺᱜᱤᱧ ᱧᱚᱜ, ᱜᱮᱭᱟ ᱞᱮ ᱥᱮ ᱾ ᱟᱫᱚ, ᱚᱱᱟ ᱛᱮ ᱵᱟᱝ ᱞᱮ, ᱪᱟᱞᱟᱜ ᱜᱮᱭᱟ ᱾ ᱟᱨ ᱚᱲᱟᱜ ᱠᱚᱨᱮ ᱜᱮ, ᱠᱟᱹᱢᱤ ᱛᱟᱦᱮᱱᱚᱜᱼᱟ ᱾ ᱤᱱᱟᱹ ᱠᱷᱟᱹᱛᱤᱨ, ᱵᱟᱝ ᱞᱮ, ᱪᱟᱞᱟᱜ ᱜᱮᱭᱟ, ᱪᱟ ᱵᱟᱜᱟᱱ ᱫᱚ ᱾ ᱛᱟᱦᱮᱱ ᱜᱮᱭᱟ
ᱪᱟᱞᱟᱣ ᱜᱚ ᱫᱚ, ᱚᱲᱟᱜ ᱫᱚ, ᱛᱟᱦᱮᱱ ᱜᱮᱭᱟ ᱾ ᱢᱮᱱᱠᱷᱟᱱ ᱚᱱᱟ ᱠᱚ ᱥᱟᱢᱴᱟᱣ ᱠᱟᱛᱮ ᱨᱮᱦᱚᱸ ᱪᱟᱞᱟᱣ ᱦᱩᱭᱩᱜ, ᱡᱟᱦᱟᱸᱭ ᱤᱪᱪᱷᱟᱹ, ᱛᱟᱦᱮᱱ ᱛᱟᱠᱚᱣᱟ, ᱪᱟᱞᱟᱣ ᱵᱟᱲᱟᱜ ᱜᱮᱭᱟ ᱠᱚ, ᱪᱮᱫᱟᱜ ᱵᱟᱝ, ᱦᱮᱸ ᱥᱮ?
ᱪᱚᱞᱟᱣ ᱵᱟᱲᱟᱜ ᱜᱮᱭᱟ ᱠᱚ, ᱟᱫᱚ ᱚᱱᱮ ᱠᱚ ᱢᱮᱱᱟ, ᱮᱰᱰᱨᱮᱥ ᱵᱟᱝ ᱛᱟᱦᱮᱱ ᱠᱷᱟᱱ, ᱫᱚ ᱪᱟᱞᱟᱜ ᱦᱚᱸ, ᱢᱚᱱᱮ ᱵᱟᱝ ᱦᱤᱡᱩᱜᱼᱟ ᱾
ᱦᱩᱸᱻ, ᱦᱩᱸᱻ, ᱚᱱᱟ ᱦᱚ ᱾
ᱦᱮᱸ, ᱤᱱᱴᱟᱨᱮᱥᱴ ᱵᱟᱝ, ᱛᱟᱦᱮᱱᱟ ᱠᱷᱟᱱ, ᱢᱚᱱᱮ ᱦᱚᱸ, ᱵᱟᱝ ᱦᱤᱡᱩᱜᱼᱟ? ᱪᱟᱞᱟᱜ ᱾ ᱚᱱᱠᱟ, ᱞᱮᱠᱟ ᱪᱮᱫ ᱠᱚᱪᱚᱝ, ᱦᱟᱱᱛᱮ ᱱᱟᱛᱮ, ᱫᱟᱬᱟᱱ ᱠᱟᱹᱢᱤ, ᱡᱟᱹᱥᱛᱤ ᱛᱟᱦᱮᱱ ᱛᱟᱞᱤᱧᱟ ᱛᱚ, ᱚᱱᱟ ᱵᱟᱝᱞᱤᱧ ᱥᱚᱢᱚᱭᱚᱜᱼᱟ, ᱚᱱᱟ ᱠᱚ ᱾ ᱠᱟᱹᱢᱤ ᱫᱟ, ᱡᱟᱸᱦᱟᱭ ᱮᱱᱤ ᱴᱟᱭᱤᱢ, ᱯᱷᱨᱤᱢ ᱛᱟᱦᱮᱱᱟ ᱛᱚ, ᱚᱱᱠᱟᱱ ᱦᱚᱲ ᱫᱚ ᱪᱟᱞᱟᱜ ᱡᱟᱹᱨᱩᱲ ᱜᱮᱭᱟ ᱾ ᱟᱫᱚ, ᱛᱟᱦᱚᱞᱮ ᱟᱹᱞᱤᱧ, ᱵᱟᱞᱤᱧ ᱥᱚᱢᱚᱭᱮᱜᱼᱟ ᱾ ᱚᱲᱟᱜ ᱨᱮ ᱚᱱᱠᱟ, ᱠᱟᱹᱢᱤ, ᱪᱮᱫ ᱦᱩᱸ ᱾
ᱪᱮᱫ ᱛᱮᱫᱚ? ᱛᱚᱞᱚᱜ ᱜᱮᱭᱟ ᱱᱷᱟᱜ ᱾ ᱟᱥᱟᱢᱤᱭᱟᱹ ᱛᱮ, ᱥᱮ ᱥᱟᱱᱛᱟᱲ ᱛᱮ, ᱢᱟᱱᱮ ᱚᱞᱪᱤᱠᱤ ᱛᱮ, ᱥᱮ ᱦᱤᱱᱫᱤ ᱛᱮ?
ᱟᱞᱮ ᱱᱚᱛᱮ ᱫᱚ, ᱰᱨᱟ. ᱭ ᱞᱟᱹᱭ ᱞᱮᱠᱟ ᱛᱮᱫᱚ ᱵᱚᱨᱚ ᱢᱤᱰᱤᱭᱟᱢ ᱢᱮᱱᱟᱜᱼᱟ, ᱢᱤᱫᱴᱮᱱ
ᱦᱩᱸᱻ
ᱟᱨ, ᱮᱥᱟᱢᱤᱥ ᱢᱤᱰᱤᱭᱟᱢ ᱢᱮᱱᱟᱜᱼᱟ ᱾ ᱤᱝᱞᱤᱥ ᱢᱤᱰᱤᱭᱟᱢ, ᱤᱱᱫᱤ ᱢᱤᱰᱤᱭᱟᱢ ᱾ ᱛᱚ, ᱵᱟᱝᱞᱟ ᱢᱤᱰᱤᱭᱟᱢ ᱦᱚᱸ, ᱢᱮᱱᱟᱜ ᱜᱮᱭᱟ ᱾ ᱟᱹᱰᱤ ᱡᱟᱹᱥᱛᱤ ᱫᱚ, ᱵᱟᱝ ᱠᱚ ᱯᱟᱲᱦᱟᱜ ᱜᱮᱭᱟ, ᱚᱱᱟ ᱫᱚ ᱾
ᱛᱟᱦᱚᱞᱮ, ᱪᱤᱠᱤ ᱫᱚ, ᱟᱯᱮ ᱥᱮᱫ ᱫᱚ, ᱮᱛᱚᱦᱚᱵ ᱟᱠᱟᱱᱟ ᱥᱮ ᱵᱟᱝ? ᱱᱚᱣᱟ ᱟᱵᱚᱱᱟᱜ, ᱟᱭᱳ ᱟᱲᱟᱝ ᱛᱮ ᱾
ᱮᱛᱚᱦᱚᱢ ᱟᱠᱟᱱᱟ, ᱢᱮᱱᱠᱷᱟᱱ ᱜᱚᱨᱢᱮᱱᱴ, ᱥᱮ ᱥᱚᱨᱠᱟᱨᱤ ᱵᱷᱟᱵᱮ ᱫᱚ ᱵᱟᱝ ᱜᱮ? ᱯᱨᱟᱭᱵᱷᱮᱴ ᱵᱷᱟᱵᱮ, ᱢᱟᱱᱮ, ᱦᱮᱸ! ᱯᱨᱟᱭᱵᱷᱮᱴ ᱪᱮ ᱠᱤᱱᱛᱚ, ᱱᱚᱣᱟ ᱫᱚ ᱮᱛᱚᱦᱚᱵ ᱜᱮᱭᱟ ᱾ ᱢᱮᱱᱟᱜ ᱜᱮᱭᱟ ᱾
ᱢᱟᱱᱮ ᱠᱚᱞᱮᱡᱽ ᱠᱚᱨᱮ ᱦᱚᱸ ᱢᱮᱱᱟᱜ ᱜᱮᱛᱮ?
ᱵᱟᱝ ᱜᱮ ᱠᱚᱞᱮᱡᱽ ᱦᱚᱸ ᱢᱟᱱᱮ ᱠᱚᱞᱮᱡᱽ ᱥᱮᱱ ᱫᱚ ᱵᱟᱹᱱᱩᱜᱼᱟ, ᱠᱚᱞᱮᱡᱽ ᱨᱮᱱᱟᱜ ᱫᱚ᱾ ᱵᱟᱹᱱᱩᱜ ᱜᱮᱭᱟ ᱢᱟᱱᱮ ᱥᱚᱨᱠᱟᱨᱤ ᱵᱷᱟᱵᱮ ᱫᱚ ᱵᱟᱝ ᱦᱩᱭ ᱠᱟᱱᱟ ᱥᱮ᱾ ᱛᱚ ᱚᱱᱟᱛᱮ ᱠᱚᱞᱮᱡᱽ ᱠᱚᱨᱮ ᱫᱚ ᱵᱟᱹᱱᱩᱜ ᱜᱮᱭᱟ ᱛᱚ ᱯᱨᱟᱭᱵᱷᱮᱴ ᱞᱮᱠᱟᱟᱜ ᱜᱮ ᱪᱟᱥ, ᱚᱞ ᱵᱟᱲᱟ ᱦᱳᱭᱳᱜ ᱠᱟᱱᱟ ᱡᱚᱠᱷᱚᱱ ᱮᱠᱡᱟᱢ ᱦᱳᱭᱳᱜ-ᱟ ᱛᱚᱠᱷᱚᱱ,
ᱟᱨ ᱦᱩᱞ ᱢᱟᱦᱟ ᱠᱚᱫᱚ ᱯᱮ ᱯᱟᱞᱚᱱ ᱵᱟᱲᱟᱭ ᱜᱮᱭᱟ ᱥᱮ ᱵᱟᱝ?
ᱦᱳᱭ ᱯᱟᱞᱚᱱ ᱜᱮ᱾
ᱦᱩᱞ ᱢᱟᱦᱟ ᱛᱟᱨ ᱯᱚᱨᱮ ᱜᱩᱨᱩ ᱜᱚᱢᱠᱮ ᱭᱟᱜ ᱡᱟᱱᱟᱢ ᱢᱟᱦᱟ᱾
ᱦᱟᱸ ᱯᱟᱞᱚᱱ ᱜᱮᱭᱟ, ᱚᱱᱟ ᱠᱚᱫᱚ ᱜᱩᱨᱩ ᱜᱚᱢᱠᱮ ᱭᱟᱜ ᱡᱟᱱᱟᱢ ᱢᱟᱦᱟ, ᱦᱩᱞ ᱢᱟᱦᱟ ᱱᱚᱣᱟ ᱠᱚᱫᱚ ᱯᱟᱞᱚᱱ ᱜᱮᱭᱟ᱾
ᱵᱟᱵᱟ ᱵᱟᱵᱟ ᱛᱤᱞᱠᱟᱹ ᱵᱟᱵᱟ ᱛᱤᱞᱠᱟᱹ ᱢᱩᱨᱢᱩᱣᱟᱜ,
ᱦᱩᱸ
ᱯᱟᱞᱚᱱ ᱜᱮᱭᱟ ᱯᱮ ᱛᱚ᱾
ᱯᱟᱞᱚᱱ ᱜᱮ ᱦᱳ ᱚᱱᱟ ᱠᱚᱦᱚᱸ ᱯᱟᱞᱚᱱ ᱜᱮᱭᱟ ᱚᱱᱟ ᱠᱚ ᱯᱞᱚᱱ ᱜᱮᱭᱟ ᱪᱮᱫᱟᱜ ᱥᱮ ᱟᱵᱚ ᱡᱟᱛᱤᱭᱟᱜ ᱠᱟᱱᱟ, ᱚᱱᱟ ᱠᱚᱫᱚ ᱯᱟᱞᱚᱱ ᱜᱮ ᱡᱟᱹᱨᱩᱨᱟ᱾
ᱦᱩᱸ
ᱦᱩᱸ ᱛᱟᱞᱟᱱ ᱡᱮ ᱡᱟᱨ ᱚᱲᱟᱜ ᱢᱮᱱᱟᱜ ᱟᱠᱟᱫᱟ,
ᱟᱨ ᱤᱭᱟᱹ ᱠᱚᱫᱚ ᱯᱚᱨᱚᱵᱽ ᱠᱚᱫᱚ ᱪᱮᱫ ᱠᱚ ᱦᱩᱭᱩᱜ ᱜᱮ ᱛᱟᱯᱮ ᱜᱮᱭᱟ?
ᱯᱚᱨᱚᱵᱽ ᱠᱚ ᱡᱟ ᱥᱟᱱᱛᱟᱲᱟᱜ ᱛᱤᱱᱟᱹᱜ ᱜᱟᱱ ᱮᱱᱮ ᱠᱚ ᱢᱮᱱᱟᱞᱮ ᱵᱟᱰᱟᱭ ᱞᱮᱠᱟ ᱤᱱᱟᱹᱜ ᱜᱟᱱ ᱜᱮ ᱵᱟᱦᱟ, ᱥᱚᱨᱦᱟᱭ ᱠᱚᱜᱮ᱾
ᱦᱩᱸ
ᱤᱱᱟᱹ ᱠᱚᱜᱮ,
ᱵᱟᱦᱟ, ᱥᱚᱦᱚᱨᱟᱭ, ᱢᱟᱜ ᱢᱚᱬᱮ, ᱢᱟᱜᱼᱢᱚᱬᱮᱜ ᱜᱮᱭᱟ ᱯᱮ ᱛᱚ,
ᱚ ᱢᱟᱜ ᱢᱚᱲᱮ ᱨᱮ ᱫᱚ ᱵᱟᱝ ᱦᱩᱭᱩᱜ ᱜᱮᱭᱟ ᱟᱞᱮ ᱥᱮᱫ ᱫᱚ ᱟᱸᱡᱚᱢ ᱦᱚᱸ᱾ ᱟᱸᱡᱚᱢ ᱦᱚᱸ ᱚᱱᱮ ᱠᱚ ᱢᱮᱱᱟᱜᱼᱟ ᱠᱚ ᱱᱤᱭᱟᱹ ᱤᱭᱟᱹ ᱠᱟᱨᱭᱟ ᱨᱮ ᱵᱚᱞᱚ ᱠᱟᱛᱮᱜ ᱜᱮ ᱛᱷᱚᱲᱟᱤᱧ ᱟᱸᱡᱚᱢ ᱠᱟᱜᱼᱟ ᱢᱟᱜ ᱢᱚᱬᱮ ᱡᱟᱭᱜᱟ, ᱪᱮᱠᱟᱛᱮ ᱦᱩᱭᱩᱜ ᱠᱟᱱᱟ ᱛᱚ, ᱟᱞᱮ ᱱᱚᱛᱮ ᱫᱚ ᱵᱟᱝ ᱦᱩᱭᱩᱜ ᱜᱮᱭᱟ ᱢᱟᱜ ᱢᱚᱬᱮ ᱫᱚ᱾
ᱮ ᱤᱭᱩᱴᱩᱵᱽ ᱠᱚᱨᱮ ᱦᱚᱸ ᱵᱟᱝ ᱵᱤᱱ ᱧᱮᱞ ᱵᱟᱲᱟ ᱠᱟᱜ ᱛᱮ?
ᱱᱮᱴ ᱠᱚᱨᱮᱜᱮ ᱢᱳᱵᱟᱭᱤᱞ ᱠᱚᱨᱮ ᱜᱮᱞᱤᱧ ᱧᱮᱞ ᱵᱟᱲᱟ ᱟᱠᱟᱟᱜᱼᱟ᱾ ᱤᱭᱩᱴᱩᱵᱽ ᱠᱚᱨᱮᱜ ᱜᱮ ᱢᱟᱜ ᱢᱚᱬᱮ ᱫᱚ ᱦᱩᱭᱩᱜ ᱠᱟᱱᱟ ᱢᱮᱱᱛᱮ᱾
ᱡᱮ ᱟᱵᱚ ᱥᱟᱱᱛᱟᱲᱟᱜ ᱢᱤᱫ ᱵᱚᱸᱜᱟ ᱫᱤᱱ ᱠᱟᱱᱟ ᱢᱮᱱᱛᱮ ᱛᱚ ᱤᱭᱩᱴᱩᱵᱽ ᱠᱚᱨᱮ, ᱧᱮᱞ ᱵᱟᱲᱟ ᱫᱚ ᱦᱩᱭ ᱠᱟᱱᱟ ᱢᱮᱱᱠᱷᱟᱱ ᱟᱞᱮ ᱱᱚᱛᱮ ᱫᱚ ᱵᱟᱝ ᱦᱩᱭᱩᱜ ᱜᱮᱭᱟ᱾
ᱟᱨ ᱥᱚᱦᱚᱨᱟᱭ ᱫᱚ ᱦᱩᱭᱩᱜ ᱜᱮ ᱛᱟᱯᱮᱭᱟ ᱛᱚ?
ᱥᱚᱦᱚᱨᱟᱭ ᱫᱚ ᱦᱩᱭᱩᱜ ᱜᱮᱭᱟ᱾ ᱢᱮᱱᱠᱷᱟᱱ ᱱᱚᱣᱟ ᱥᱟᱠᱨᱟᱛ ᱪᱟᱸᱫᱳ ᱨᱮᱫᱚ ᱵᱟᱝ,
ᱦᱮᱸ ᱚᱱᱟ ᱛᱚ ᱥᱚᱦᱚᱨᱟᱭ ᱪᱟᱸᱫᱳ ᱥᱮᱫ ᱨᱮ ᱨᱮ ᱢᱟᱱᱮ, ᱠᱟᱨᱛᱤᱠ ᱵᱚᱸᱜᱟ ᱡᱟᱦᱟᱸ ᱠᱚ ᱢᱮᱱᱟ ᱵᱟᱝᱞᱟ ᱛᱮᱫᱚ᱾
ᱦᱮᱸ
ᱥᱟᱱᱛᱟᱲ ᱠᱚᱫᱚ ᱥᱚᱦᱚᱨᱟᱭ ᱪᱟᱸᱫᱳ ᱨᱮ,
ᱦᱳᱭ ᱛᱚ ᱱᱤᱭᱟᱹ ᱥᱚᱦᱚᱨᱟᱭ ᱪᱟᱸᱫᱚ ᱨᱮᱫᱚ ᱵᱟᱝ,
ᱟᱞᱮ ᱱᱚᱛᱮ ᱫᱚ ᱯᱩᱥ ᱵᱚᱸᱜᱟ ᱞᱮ ᱨᱮ ᱥᱚᱦᱨᱟᱭᱚᱜᱼᱟ᱾
ᱥᱚᱦᱚᱨᱟᱭ ᱟᱪᱪᱷᱟ ᱯᱩᱥ ᱵᱚᱸᱜᱟ ᱨᱮ ᱵᱟᱝ,
ᱡᱚᱠᱷᱚᱱ ᱟᱵᱚ ᱚᱱᱮ ᱥᱟᱠᱨᱟᱛ ᱦᱩᱭᱩᱜ-ᱟ ᱥᱮ ᱤᱱᱟᱹ ᱥᱟᱠᱨᱟᱛ ᱠᱷᱚᱱ, ᱢᱚᱬᱮ ᱫᱤᱱ ᱞᱟᱦᱟ ᱠᱷᱚᱱ ᱥᱚᱦᱨᱟᱭ ᱫᱚ ᱦᱩᱭᱩᱜᱼᱟ ᱛᱚ, ᱢᱩᱪᱟᱹᱫ ᱫᱤᱱ ᱨᱮᱫᱚ ᱥᱟᱠᱨᱟᱛ᱾ ᱞᱮ ᱢᱟᱱᱟᱣᱮᱫ,
ᱟᱪᱪᱷᱟ, ᱟᱫᱚ ᱠᱟᱛᱷᱟ ᱨᱮᱜᱮ ᱛᱚ ᱢᱮᱱᱟᱜ ᱛᱟᱵᱚᱱᱟ ᱥᱮ ᱥᱚᱦᱚᱨᱟᱭ ᱢᱟᱱᱮ ᱫᱚ ᱢᱚᱬᱮ ᱥᱤᱧ ᱢᱚᱬᱮ ᱧᱤᱫᱟᱹ᱾ ᱦᱮᱸ ᱥᱮ ᱵᱟᱝ ᱨᱟᱹᱥᱠᱟᱹᱭᱟᱠᱚ ᱨᱚᱢᱚᱡᱽ ᱟᱠᱚ᱾
ᱦᱮᱸ ᱢᱟᱱᱟᱣ ᱜᱮ ᱚᱱᱠᱟ ᱜᱮᱞᱮ ᱢᱟᱱᱟᱣᱮᱫᱼᱟ᱾
ᱟᱨ ᱫᱟᱸᱥᱟᱭ ᱠᱚᱫᱚ ᱠᱚ ᱮᱱᱮᱡ ᱜᱮᱭᱟ ᱥᱮ ᱵᱟᱝ ᱟᱯᱮ ᱚᱱᱛᱮ?
ᱱᱮᱜ ᱜᱮᱭᱟ ᱱᱮᱜ ᱜᱮ ᱫᱟᱸᱥᱟᱭ ᱠᱚᱫᱚ ᱮᱱᱮᱡ ᱜᱮ᱾ ᱫᱟᱸᱥᱟᱭ ᱠᱚᱫᱚ ᱮᱱᱮᱡ ᱠᱮᱜ ᱟᱨ ᱟᱯᱮ ᱚᱱᱛᱮ?
ᱦᱩᱸ ᱟᱞᱮ ᱱᱚᱸᱛᱮ ᱚᱱᱟ ᱠᱚᱫᱚ ᱟᱹᱰᱤ ᱵᱮᱥ ᱴᱷᱤᱠ ᱜᱮᱠᱚ᱾ ᱢᱟᱱᱟᱣ ᱜᱮᱭᱟ ᱢᱟᱱᱟᱣ ᱜᱩᱱᱟᱹᱣ ᱜᱮᱭᱟ ᱠᱚ ᱫᱟᱸᱥᱟᱭ, ᱥᱚᱦᱨᱟᱭ, ᱚᱱᱟ ᱠᱚᱫᱚ ᱢᱟᱜ ᱢᱚᱬᱮ
ᱱᱚᱛᱮ ᱦᱚᱸ ᱫᱟᱸᱥᱟᱭ ᱠᱚᱫᱚ ᱮᱱᱮᱡ ᱜᱮ᱾
ᱟᱨ ᱟᱯᱮ ᱚᱱᱛᱮᱱᱟᱜ ᱫᱚ ᱢᱟᱱᱮ ᱤᱭᱟᱹ ᱠᱚᱫᱚ ᱚᱠᱟ ᱞᱮᱠᱟᱱ ᱛᱟᱯᱮᱭᱟ ᱪᱮᱜ ᱠᱚ ᱢᱮᱱᱟ᱾ ᱢᱟᱱᱮ ᱵᱟᱯᱞᱟ ᱱᱟᱜ ᱤᱭᱟᱹ ᱠᱚᱫᱚ ᱱᱤᱭᱚᱜ ᱱᱤᱭᱚᱢ ᱠᱚ ᱚᱠᱟᱞᱮᱠᱟ ᱦᱳᱭᱳᱜ ᱜᱮ ᱛᱟᱯᱮ
ᱵᱟᱯᱞᱟ ᱨᱮᱱᱟᱜ ᱱᱤᱭᱚᱢ